ᱦᱮᱹᱞᱳ
ᱦᱮᱹᱞᱳ
ᱮ ᱡᱚᱦᱟᱨ ᱜᱮ ᱜᱚᱝᱠᱮ ᱾
ᱦᱮᱹᱞᱳ
ᱦᱮᱞᱳ ᱦᱮᱸ ᱟᱸᱡᱚᱢᱚᱜ ᱠᱟᱱᱟ
ᱟᱪᱪᱷᱟ ᱱᱟᱯᱟᱭ ᱵᱮᱲᱟ ᱜᱮ ᱯᱟᱞᱮᱱ ᱦᱟᱝ
ᱦᱮᱸ ᱱᱟᱯ ᱯᱟᱭ ᱵᱟᱲᱟ ᱜᱮᱼᱼ
ᱟᱪᱪᱷᱟ ᱟᱪᱪᱷᱟ ᱟᱪᱪᱷᱟ ᱪᱮᱫ ᱵᱚᱜ ᱪᱮᱫ ᱠᱚ ᱪᱤᱠᱟᱹ ᱵᱟᱲᱟ ᱦᱩᱭᱩᱜ ᱠᱟᱱᱟ
ᱪᱮᱫ ᱪᱤᱠᱟᱹ ᱦᱚᱸᱜ-ᱚᱭ ᱫᱩᱲᱩᱵ ᱵᱟᱲᱟ ᱦᱩᱭ ᱠᱟᱱᱟ ᱫᱩᱲᱩᱵ ᱵᱟᱲᱟ ᱦᱩᱭ ᱟᱠᱟᱱᱟ ᱱᱤᱛᱚᱜ ᱫᱚᱼᱼ ᱟᱵᱮᱱ ᱫᱚ ᱪᱮᱫ ᱵᱮᱱ ᱪᱤᱠᱟ ᱵᱟᱲᱟᱭ ᱮᱫᱟ ᱟᱫᱚ
ᱟᱪᱪᱷᱟ ᱟᱪᱪᱷᱟ ᱟᱹᱞᱤᱧ ᱠᱚ ᱦᱚᱸ ᱚᱱᱠᱟ ᱜᱮ ᱵᱟᱨᱦᱮ ᱨᱮ ᱫᱩᱲᱩᱵ ᱵᱟᱲᱟ ᱦᱩᱭ ᱟᱠᱟᱱᱟ ᱚᱱᱠᱟ ᱞᱚᱞᱚ ᱠᱟᱱᱟ ᱵᱷᱤᱛᱨᱤ ᱨᱮᱢᱟ ᱚᱲᱟᱜ ᱵᱷᱤᱛᱨᱤ ᱨᱮᱢᱟ ᱚᱱᱟ ᱠᱷᱟᱹᱛᱤᱨ ᱵᱟᱨᱦᱮ ᱨᱮ ᱵᱟᱠᱷᱟᱡ ᱫᱚ ᱮᱠᱫᱚᱢ
ᱫᱚᱢᱮ ᱫᱟᱜ ᱠᱚ ᱡᱟᱹᱲᱤᱭ ᱠᱮᱫᱟᱭ ᱥᱮ ᱚᱱᱟ ᱛᱮ ᱵᱟᱝ
ᱱᱚᱛᱮ ᱫᱚ ᱦᱟᱸᱜ ᱵᱟᱭ ᱡᱟᱹᱲᱤ ᱦᱟᱛᱟᱲ ᱠᱟᱫᱟ ᱱᱚᱛᱮ ᱥᱤᱛᱩᱝ ᱜᱮ ᱦᱟᱸᱜ ᱥᱤᱛᱩᱝ ᱵᱟᱲᱟᱭ ᱮᱫᱟ ᱱᱚᱛᱮ ᱫᱚᱼᱼ
ᱜᱚᱢᱠᱮ ᱛᱟᱦᱚᱞᱮ ᱪᱮᱫᱠᱚᱢ ᱪᱮᱫ ᱠᱚᱵᱮᱱ ᱪᱤᱠᱟᱭ ᱛᱟᱦᱮᱱᱟ ᱟᱵᱮᱱ
ᱟᱪᱪᱷᱟ ᱟᱹᱞᱤᱧ ᱫᱚ ᱦᱟᱸᱜ ᱱᱤᱛ ᱦᱟᱸᱜᱼᱟ ᱫᱟᱜ ᱠᱚ ᱡᱟᱹᱲᱤ ᱵᱟᱲᱟ ᱞᱮᱱ ᱠᱷᱟᱡ ᱜᱮ ᱦᱟᱸᱜ ᱦᱩᱲᱩ ᱠᱚ ᱨᱚᱦᱚᱭ ᱦᱩᱭᱩᱜ ᱠᱟᱱᱟ ᱦᱟᱸᱜ ᱥᱟᱶ ᱛᱮᱼᱼ
ᱵᱟᱲᱟᱭ ᱮᱫᱟ
ᱦᱳᱭ ᱪᱟᱥ ᱵᱟᱲᱟ ᱠᱚᱜᱮ
ᱟᱵᱮᱱ ᱠᱚᱜᱮ ᱦᱟᱸᱜ ᱪᱮᱫ ᱞᱮᱠᱟ ᱠᱟᱹᱢᱤ ᱵᱟᱲᱟ ᱠᱚ ᱦᱩᱭᱩᱜ ᱠᱟᱱᱟ
ᱱᱤᱛᱚᱜ ᱚᱲᱟᱜ ᱠᱚᱨᱮ ᱜᱮ
ᱟᱪᱪᱷᱟ ᱟᱪᱪᱷᱟ
ᱚᱱᱠᱟ ᱞᱮᱠᱟ ᱫᱚ ᱵᱟᱭ ᱫᱟᱜ ᱠᱚᱣᱟ ᱵᱟᱭ ᱡᱟᱹᱲᱤᱭᱫᱟ ᱪᱮᱫ ᱪᱟᱥ ᱠᱚᱦᱚᱸ
ᱦᱮᱸ ᱦᱮᱸ ᱦᱮᱸ ᱟᱪᱪᱷᱟ ᱟᱪᱪᱷᱟ
ᱫᱟᱜ ᱡᱟᱹᱲᱤ ᱞᱮᱠᱷᱟ ᱜᱮ ᱪᱟᱥ ᱠᱚᱫᱚ ᱦᱩᱭᱩᱜᱼᱟ
ᱟᱪᱪᱷᱟ ᱟᱪᱪᱷᱟ ᱪᱮᱫ ᱠᱚ ᱨᱚᱦᱚᱭ ᱦᱩᱭᱩᱜ ᱠᱟᱱᱟ
ᱨᱚᱦᱚᱭ ᱫᱚ ᱟᱣᱨᱤᱭᱟᱜ-ᱟ ᱦᱩᱲᱩ ᱜᱮ ᱨᱚᱦᱚᱭ ᱦᱩᱭᱩᱜ-ᱟ
ᱟᱪᱪᱷᱟ ᱟᱪᱪᱷᱟ ᱟᱨ ᱯᱟᱴᱽ ᱠᱚ ᱡᱟᱝᱞᱤ ᱠᱚᱫᱚᱼᱼ
ᱚᱱᱟ ᱠᱚᱫᱚ ᱵᱟᱝᱞᱮ ᱨᱚᱦᱚᱭ ᱵᱟᱲᱟᱭ ᱜᱮᱭᱟ
ᱟᱪᱪᱷᱟ ᱟᱪᱪᱷᱟ ᱛᱚ ᱩᱛᱩ ᱡᱤᱱᱤᱥ ᱠᱚ ᱪᱟᱥ ᱵᱟᱲᱟ ᱦᱩᱭᱩᱜ ᱠᱟᱱᱟ ᱛᱚᱵᱮ ᱵᱟᱝ
ᱟᱪᱪᱷᱟ ᱟᱪᱪᱷᱟ ᱟᱪᱪᱷᱟ ᱟᱞᱮ ᱠᱚᱫᱚ ᱦᱟᱸᱜᱼᱟ ᱪᱟᱥ ᱵᱟᱲᱟ ᱠᱚᱫᱚ ᱦᱩᱭᱩᱜ ᱠᱟᱱᱟ ᱦᱟᱸᱜ ᱩᱛᱩ ᱡᱤᱱᱤᱥ ᱠᱚᱫᱚ ᱜᱷᱟᱸᱜᱨᱟ ᱠᱚ ᱟᱨ ᱠᱟᱨᱞᱟ ᱠᱚ ᱵᱷᱮᱱᱰᱤ ᱠᱚ ᱦᱮᱸ
ᱦᱳᱭ ᱦᱳᱭ
ᱱᱟᱥᱮᱱᱟᱜ ᱱᱮᱴ
ᱚᱠᱟ ᱠᱚᱨᱮ ᱟᱫᱚ ᱩᱛᱩ ᱡᱚᱢ ᱞᱟᱹᱜᱤᱫᱼᱼ
ᱦᱳᱭ ᱦᱳᱭ ᱦᱳᱭ ᱥᱟᱶ ᱛᱮ ᱟᱠᱷᱨᱤᱧ ᱦᱚᱸ ᱦᱩᱭᱩᱜ ᱠᱟᱱᱟ
ᱦᱩᱸ
ᱟᱯᱮ ᱠᱚᱜᱮ ᱯᱮ ᱪᱟᱥ ᱵᱟᱲᱟᱭᱮᱫ ᱠᱟᱱᱟ ᱥᱮ ᱵᱟᱝ ᱚᱱᱟ ᱠᱚᱫᱚᱼᱼ
ᱟᱞᱮ ᱫᱚ ᱚᱱᱟ ᱠᱚᱫᱚ ᱞᱮ ᱪᱟᱥ ᱵᱟᱲᱟᱭ ᱵᱟᱞᱮ ᱪᱟᱥ ᱵᱟᱲᱟᱣ ᱠᱟᱫᱟ᱾
ᱟᱪᱪᱷᱟ ᱟᱪᱪᱷᱟ᱾
ᱛᱟᱦᱞᱮ ᱵᱚᱲᱚ ᱪᱟᱹᱥᱤ ᱠᱟᱱ ᱜᱮᱭᱟᱯᱮ ᱵᱟᱝ?
ᱪᱮᱜ ᱵᱟᱝ ᱪᱮᱜ ᱵᱟᱝ?
ᱦᱮᱞᱳ᱾
ᱟᱨ ᱢᱤᱫ ᱫᱷᱟᱣ ᱨᱚᱲ ᱢᱮ, ᱦᱮᱸ ᱦᱮᱸ ᱟᱸᱡᱚᱢ ᱱᱟ ᱟᱸᱡᱚᱢ ᱱᱟ᱾
ᱠᱟᱱ ᱜᱮᱭᱟᱯᱮ ᱵᱟᱝ? ᱦᱮᱸ
ᱟᱪᱪᱷᱟ ᱱᱮᱴᱣᱟᱨᱠ ᱱᱟᱥᱤᱱᱟᱜ ᱯᱨᱚᱵᱽᱞᱮᱢ ᱦᱩᱭᱩᱜ ᱠᱟᱱᱟ, ᱱᱤᱛ ᱴᱷᱤᱠ ᱮᱱᱟ᱾
ᱚᱸ ᱱᱮᱴ ᱯᱨᱚᱵᱽᱞᱮᱢ ᱦᱩᱭᱩᱜ ᱠᱟᱱᱟ᱾ ᱚᱲᱟᱜ ᱠᱚᱨᱮ ᱫᱚ ᱵᱮᱥ ᱵᱟᱲᱟ ᱜᱮ ᱱᱟᱯᱟᱭ ᱵᱟᱲᱟ ᱜᱮ?
ᱟᱪᱪᱷᱟ ᱱᱟᱯᱟᱭ ᱵᱟᱲᱟ ᱜᱮ ᱮᱠᱫᱚᱢ ᱱᱟᱯᱟᱭ ᱵᱟᱲᱟ ᱜᱮ᱾
ᱚᱱᱟ
ᱟᱯᱮ ᱠᱚᱜᱮ ᱦᱟᱸᱜ?
ᱟᱞᱮ ᱨᱮᱱ ᱠᱚᱦᱚᱸ ᱱᱟᱯᱟᱭ ᱵᱟᱲᱟ ᱜᱮ᱾
ᱟᱪᱪᱷᱟ ᱟᱪᱪᱷᱟ᱾ ᱡᱟᱜ ᱡᱟᱹᱲᱤ ᱠᱚ ᱦᱟᱸᱜ ᱦᱳᱭ ᱵᱟᱲᱟ ᱞᱮᱱᱠᱷᱟᱡ ᱜᱤ ᱠᱟᱹᱢᱤ ᱠᱚᱫᱚ ᱮᱛᱚᱦᱚᱵᱚᱜᱼᱟ ᱦᱟᱸᱜ᱾
ᱦᱩᱸ ᱛᱟᱦᱞᱮ ᱵᱟᱢ ᱪᱟᱞᱟᱣ ᱠᱟᱱ ᱜᱮᱭᱟ ᱾
ᱵᱟᱝ ᱵᱟᱝ ᱤᱧ ᱫᱚ ᱵᱟᱹᱧ ᱤᱭᱟᱹᱣ ᱠᱟᱱᱟ, ᱵᱟᱹᱧ ᱵᱟᱯᱞᱟᱣ ᱠᱟᱱᱟ᱾
ᱱᱟᱥᱤᱱᱟᱜ ᱟ ᱱᱟᱥᱤᱱᱟᱜ ᱟᱢᱟᱜ ᱱᱮᱴᱳᱣᱟᱨᱠ ᱯᱨᱚᱵᱽᱞᱮᱢ ᱦᱩᱭᱩᱜ ᱠᱟᱱᱟ ᱥᱮ, ᱮᱴᱟᱜ ᱧᱚᱜ ᱨᱮ ᱪᱟᱞᱟᱣ ᱞᱮᱱᱠᱷᱟᱡ ᱴᱷᱤᱠ ᱦᱩᱭ ᱠᱚᱜᱼᱟ ᱥᱮ ᱪᱮᱫ᱾
ᱛᱟᱞᱦᱮ ᱼᱼ